ᱵᱟᱝᱟ, ᱟᱸᱡᱚᱢ ᱫᱟᱵᱤᱱ?
ᱦᱮᱸ, ᱤᱧᱟᱜ ᱨᱚᱲ ᱵᱤᱱ ᱟᱸᱡᱚᱢ ᱧᱟᱢ ᱫᱟ?
ᱦᱮᱸ, ᱟᱸᱡᱚᱢ ᱧᱟᱢᱚᱜ ᱠᱟᱱᱟ, ᱞᱟᱹᱭ ᱵᱤᱱ᱾
ᱟᱪᱪᱷᱟ, ᱛᱟᱦᱚᱞᱮ ᱱᱤᱛᱚᱜ ᱫᱚ ᱪᱮᱫ ᱠᱚᱵᱤᱱ ᱪᱤᱠᱟᱹᱭᱮᱫᱟ?
ᱪᱮᱫ ᱠᱚᱦᱚᱸ ᱵᱟᱝ, ᱚᱲᱟᱜ ᱨᱮᱜᱮ ᱢᱮᱱᱟᱜ ᱞᱤᱧᱟ, ᱫᱩᱲᱩᱵ ᱵᱟᱲᱟ ᱦᱳᱭ ᱠᱟᱱᱟ᱾
ᱚᱻ᱾ ᱟᱞᱮ ᱥᱮᱜ ᱢᱟ ᱱᱤᱛᱚᱜ ᱫᱚ ᱫᱟᱜ ᱮ ᱡᱟᱹᱲᱤ ᱭᱮᱫᱟᱭ ᱫᱚᱢᱮ ᱜᱮ ᱦᱚᱜ-ᱚᱭ ᱫᱟᱜ ᱡᱟᱨᱤ ᱡᱟᱨᱤ ᱜᱮ ᱦᱟᱜ ᱠᱷᱟᱱᱤᱧ ᱨᱚᱲ ᱵᱟᱨᱟᱭᱮᱫᱟ᱾ ᱱᱚᱣᱟ ᱴᱟᱠᱥ ᱠᱚᱦᱚᱸ ᱵᱟᱝ ᱪᱟᱵᱟ ᱟᱠᱟᱱ ᱛᱤᱧᱟ᱾ ᱚᱱᱟᱜᱤᱧ ᱪᱤᱱᱛᱟᱹᱭᱮᱫᱟ ᱡᱮ ᱞᱚᱜᱚᱱ ᱢᱟᱪᱷᱟ ᱪᱤᱠᱟᱹᱛᱮᱧ ᱪᱟᱵᱟ ᱫᱟᱲᱮᱭᱟᱜ-ᱟ᱾
ᱦᱮᱸ᱾
ᱟᱪᱪᱷᱟ, ᱟᱹᱞᱤᱧᱟᱜ ᱦᱚᱸ ᱟᱹᱵᱤᱱ ᱞᱮᱠᱟᱜᱮ᱾ ᱟᱞᱤᱧ ᱦᱚᱸ ᱵᱟᱝ ᱪᱟᱵᱟ ᱟᱠᱟᱱ ᱛᱟᱞᱤᱧᱟ, ᱹᱞᱤᱧ ᱦᱚᱸ ᱱᱚᱣᱟ ᱜᱮ ᱨᱚᱯᱚᱲ ᱞᱟᱹᱜᱤᱫ ᱜᱮᱞᱤᱧ ᱦᱮᱱᱟᱜ ᱞᱤᱧᱟ ᱚᱱᱟᱛᱮ, ᱨᱚᱯᱚᱲ ᱵᱟᱲᱟᱭᱮᱫᱟᱞᱤᱧ᱾
ᱟᱵᱤᱱ ᱠᱟᱴᱤᱡ ᱡᱳᱨ ᱛᱮᱵᱤᱱ ᱨᱚᱲ ᱵᱤᱱ᱾ ᱟᱰᱤ ᱟᱰᱤ ᱞᱟᱛᱟᱨ ᱨᱮ ᱟᱵᱤᱱᱟᱜ ᱨᱚᱲ ᱫᱚ ᱟᱸᱡᱚᱢᱚᱜ ᱠᱟᱱ ᱛᱟᱵᱤᱱᱟ᱾
ᱟᱪᱷᱟ ᱱᱤᱛᱳᱜ ᱵᱤᱱ ᱟᱸᱡᱚᱢ ᱧᱟᱢ ᱮᱫᱟ ᱱᱚᱝᱠᱟ ᱡᱳᱨ ᱞᱤᱧ ᱨᱚᱲ ᱞᱮᱠᱷᱟᱱ ᱵᱤᱱ ᱟᱸᱡᱚᱢᱟ᱾
ᱦᱮᱸ ᱱᱚᱝᱠᱟᱱ ᱡᱳᱨ ᱨᱚᱲ ᱫᱚ ᱦᱟᱜ ᱠᱷᱟᱱ ᱱᱟᱯᱟᱭ ᱥᱟᱺᱦᱤᱡ ᱜᱮ ᱟᱸᱡᱚᱢᱚᱜ
ᱦᱮᱸ ᱟᱹᱞᱤᱧ ᱢᱟ, ᱛᱚ ᱟᱹᱞᱤᱧ ᱫᱚ ᱵᱟᱹᱞᱤᱧ ᱵᱩᱡᱷᱟᱹᱣ ᱫᱟᱲᱮᱭᱟᱜ ᱠᱟᱱᱟ ᱞᱟᱹᱭ ᱟᱹᱞᱤᱧ ᱵᱤᱱ ᱡᱚᱠᱷᱚᱱ ᱵᱟᱝ ᱟᱡᱸᱚᱢᱚᱜ-ᱟ᱾
ᱦᱮᱸ ᱮᱠᱫᱚᱢ᱾ ᱛᱟᱦᱚᱞᱮ ᱱᱚᱣᱟ ᱮᱯ ᱛᱟᱞᱟᱛᱮ ᱡᱟᱦᱟᱸ ᱞᱮᱠᱟ᱾ ᱵᱤᱱ ᱠᱟᱹᱢᱤ ᱠᱟᱱᱟ᱾ ᱱᱚᱣᱟ ᱵᱮᱜᱚᱨ ᱠᱤ ᱟᱨᱦᱚᱸ ᱱᱚᱝᱠᱟᱱᱟᱜ ᱡᱟᱦᱟᱱᱟᱜ ᱮᱯ, ᱟᱵᱤᱱ ᱠᱟᱹᱢᱤ ᱜᱮᱭᱟ ᱥᱮ ᱱᱚᱣᱟ ᱵᱮᱜᱚᱨ ᱡᱟᱦᱟᱱᱟᱜ ᱮᱴᱟᱜ ᱠᱟᱹᱢᱤ ᱠᱚᱨᱮ ᱡᱚᱯᱲᱟᱣ ᱢᱮᱱᱟᱜ ᱵᱤᱱᱟ?
ᱵᱟᱝ ᱵᱟᱝ ᱮᱴᱟᱜ ᱠᱟᱹᱢᱤ ᱠᱚᱨᱮ ᱫᱚ ᱚᱱᱠᱟ ᱡᱚᱯᱲᱟᱣ ᱵᱟᱹᱱᱩᱜ ᱞᱤᱧᱟᱹ᱾ ᱱᱚᱣᱟ ᱜᱮᱞᱤᱧ ᱠᱟᱹᱢᱤ ᱠᱟᱱᱟ ᱟᱹᱞᱤᱧ ᱢᱟ᱾
ᱚᱻ
ᱟᱹᱵᱤᱱ ᱫᱚ ᱛᱟᱦᱚᱞᱮ ᱪᱮᱫ ᱞᱮᱠᱟ ᱵᱤᱱ ᱠᱟᱹᱢᱤ ᱠᱟᱱᱟ ᱱᱚᱣᱟ ᱨᱮ?
ᱦᱮᱸ ᱤᱧ ᱫᱚ ᱦᱟᱜ ᱠᱷᱟᱱ ᱱᱚᱣᱟ ᱨᱮᱜᱮ ᱢᱤᱱᱟᱹᱧᱟ ᱠᱟᱹᱢᱤ ᱫᱚ᱾ ᱟᱨ ᱦᱚᱸ ᱮᱴᱟᱜ ᱨᱮᱱᱟᱜ ᱴᱩᱠᱴᱟᱠ ᱠᱚ᱾ ᱠᱟᱹᱢᱤ ᱠᱟᱹᱥᱱᱤ ᱠᱚᱫᱚᱧ ᱧᱮᱞᱮᱫ ᱜᱮᱭᱟ ᱟᱥᱚᱞᱮ ᱯᱚᱭᱥᱟ ᱠᱚᱫᱚ ᱦᱟᱸᱜ ᱠᱟᱱ ᱫᱚ,
ᱫᱚᱨᱠᱟᱨ ᱦᱮᱸ ᱯᱚᱭᱥᱟ ᱠᱚᱫᱚ ᱫᱚᱨᱠᱟᱨ ᱜᱮ ᱟᱹᱞᱤᱧ ᱦᱚᱸ-ᱚᱭ ᱞᱤᱧ, ᱡᱚᱭᱮᱱ ᱠᱟᱱᱟ ᱱᱚᱣᱟᱨᱮ ᱟᱹᱞᱤᱧ ᱦᱚᱸ᱾ ᱟᱫᱚ ᱱᱚᱜᱚᱭ ᱞᱤᱧ ᱠᱟᱹᱢᱤ ᱠᱟᱱ ᱜᱮᱭᱟ ᱠᱤᱪᱷᱩ ᱫᱤᱱ ᱫᱷᱚᱨᱮ᱾
ᱟᱪᱷᱟ᱾ ᱠᱟᱹᱢᱤ ᱫᱚ ᱫᱚᱨᱠᱟᱨ ᱠᱟᱱ ᱜᱮᱭᱟ ᱵᱟᱢ ᱠᱟᱹᱢᱤ ᱞᱮᱦᱚᱸ ᱪᱮᱫ ᱠᱚᱛᱮ ᱦᱩᱭᱩᱜᱼᱟ᱾
ᱦᱮᱸ ᱠᱟᱹᱢᱤ ᱵᱟᱝᱠᱷᱟᱱ ᱫᱚ ᱱᱤᱡᱮᱨᱟᱜ ᱪᱮᱫ ᱦᱚᱸ ᱵᱟᱝ ᱢᱟᱱᱮ ᱪᱮᱫ ᱵᱟᱝ ᱯᱚᱭᱥᱟ ᱵᱟᱝ ᱠᱟᱱ ᱪᱮᱫ ᱦᱚᱸ ᱵᱟᱝ᱾
ᱮᱠᱫᱚᱢ᱾
ᱚᱵᱚᱥᱚᱭ ᱠᱟᱹᱢᱤ ᱫᱚ ᱫᱚᱨᱠᱟᱨ᱾
ᱟᱹᱰᱤ ᱥᱟᱹᱨᱤ ᱠᱟᱛᱷᱟ ᱜᱮᱵᱮᱱ ᱞᱟᱹᱭ ᱟᱠᱟᱫᱟ᱾ ᱱᱟᱦᱟᱜ ᱫᱚ ᱧᱮᱞᱚᱜ ᱠᱟᱱᱟ ᱯᱚᱭᱥᱟ ᱵᱟᱝᱠᱷᱟᱱ ᱫᱚ ᱪᱮᱫ ᱦᱚᱸ ᱵᱟᱝ ᱪᱤᱠᱟᱹ ᱜᱟᱱᱚᱜᱼᱟ᱾ ᱯᱚᱭᱥᱟ ᱨᱮᱱᱟᱜ ᱟᱱᱟᱴ ᱫᱚ ᱥᱟᱱᱟᱢ ᱦᱚᱲ ᱟᱜ ᱜᱮ ᱢᱮᱱᱟᱜ ᱛᱟᱵᱚᱱᱟ ᱵᱟᱝ?
ᱦᱮᱸ᱾
ᱟᱪᱷᱟ᱾
ᱴᱷᱤᱠ ᱵᱤᱱ ᱢᱮᱱ ᱠᱟᱫᱟ᱾ ᱟᱪᱷᱟ ᱟᱞᱤᱧ ᱫᱚ ᱛᱮᱦᱤᱧ ᱫᱚ ᱢᱤᱫᱴᱟᱝ ᱴᱚᱯᱤᱠ ᱱᱤᱭᱮ ᱛᱮᱞᱤᱧ ᱞᱟᱹᱭ ᱦᱮᱸ ᱥᱮ᱾ ᱟᱹᱵᱤᱱ ᱞᱤᱧ ᱠᱩᱞᱤᱭᱮᱫ ᱵᱤᱱᱟ᱾ ᱢᱮᱱᱫᱟᱞᱤᱧ ᱡᱮ ᱟᱵᱤᱱ ᱢᱟᱛᱚ ᱵᱟᱵᱟ ᱢᱟᱱᱮ ᱵᱟᱵᱟ ᱦᱚᱲ ᱞᱮᱠᱟ ᱜᱮ᱾ ᱢᱮᱱ ᱫᱟᱞᱤᱧ ᱡᱮ ᱟᱹᱵᱤᱱ ᱫᱚ ᱟᱡᱚᱫᱤᱭᱟᱹ ᱥᱮᱸᱫᱽᱨᱟ ᱱᱤᱭᱟᱹᱛᱮ ᱛᱮᱫᱚ ᱠᱤᱪᱷᱩᱵᱤᱱ ᱵᱟᱲᱟᱭᱟ? ᱠᱟᱹᱴᱤᱡ ᱵᱤᱱ ᱞᱟᱹᱭ ᱞᱮᱠᱷᱟᱱ ᱵᱷᱟᱹᱜᱤ ᱠᱚᱜ-ᱟ᱾
ᱢᱮᱱᱫᱟᱞᱤᱧ ᱟᱡᱚᱫᱤᱭᱟᱹ ᱥᱮᱸᱫᱽᱨᱟ ᱚᱱᱟ ᱠᱚᱫᱚ ᱵᱤᱱ ᱟᱸᱡᱚᱢ ᱠᱟᱜ ᱜᱮᱭᱟ ᱥᱮᱵᱤᱱ ᱪᱟᱞᱟᱣ ᱵᱟᱲᱟ ᱠᱟᱱ ᱜᱮᱭᱟ ᱱᱤᱥᱪᱳᱚᱭ?
ᱵᱟᱝᱜᱮ ᱟᱡᱚᱫᱤᱭᱟᱹ ᱦᱚᱸ ᱥᱮᱸᱫᱽᱨᱟ ᱦᱟᱸᱜ ᱠᱟᱱ ᱵᱟᱝ ᱫᱩᱧ ᱵᱟᱧ ᱪᱟᱞᱟᱣ ᱠᱟᱱᱟ ᱢᱮᱱᱠᱷᱟᱱ᱾ ᱱᱚᱣᱟ ᱠᱚ ᱤᱫᱤ ᱠᱟᱛᱮᱜ ᱫᱚ ᱟᱸᱡᱚᱢ ᱵᱟᱲᱟ ᱫᱚ ᱦᱮᱸ ᱪᱮ ᱞᱟᱹᱭ ᱵᱤᱱ᱾
ᱦᱮᱸ ᱢᱮᱱᱫᱟᱞᱤᱧ ᱠᱤᱪᱷᱩ ᱡᱩᱫᱤ ᱵᱮᱤ ᱟᱸᱡᱚᱢ ᱵᱟᱲᱟ ᱠᱟᱜ ᱠᱷᱟᱱ᱾ ᱟᱹᱞᱤᱧ ᱠᱟᱱᱮ ᱠᱚᱥᱮᱱ ᱢᱟᱱᱮ ᱞᱤᱧ ᱠᱩᱞᱤ ᱵᱤᱱᱟ ᱠᱩᱠᱞᱤ ᱞᱤᱧ ᱫᱚᱦᱚ ᱫᱟᱲᱮᱜᱼᱟ ᱾
ᱟᱪᱪᱷᱟ ᱾ ᱦᱮᱸ ᱫᱚᱦᱚᱭ ᱵᱤᱱ ᱫᱚᱦᱚᱭ ᱵᱤᱱ ᱤᱧ ᱦᱚᱸ ᱛᱮᱞᱟ ᱮᱢ ᱨᱮᱱᱟᱜ ᱤᱧ ᱨᱤᱠᱟᱹᱭᱟ ᱡᱩᱫᱤᱧ ᱫᱟᱲᱮᱭᱟᱜ ᱠᱷᱟᱱᱮ ᱛᱚ ᱾
ᱡᱚᱠᱷᱚᱱ ᱟᱡᱚᱫᱤᱭᱟᱹ ᱥᱮᱸᱫᱽᱨᱟᱻ ᱢᱟᱱᱮ ᱪᱟᱞᱟᱜ ᱟᱠᱚ ᱵᱟᱵᱟ ᱦᱚᱲ ᱠᱚ ᱛᱚᱠᱷᱚᱱ ᱢᱟᱱᱮ ᱢᱟᱱᱮ ᱥᱟᱠᱚᱢ ᱫᱚ ᱪᱮᱫᱟᱜ ᱠᱚ ᱤᱭᱟᱹ ᱤᱫᱤ ᱛᱟᱠᱚᱣᱟ ᱨᱟᱲᱟ ᱤᱫᱤ ᱛᱟᱠᱚᱣᱟ ᱠᱚ ᱢᱮᱲᱦᱮᱫ ᱥᱟ
ᱟᱪᱪᱷᱟ, ᱟᱹᱰᱤ ᱵᱷᱟᱜᱮ ᱧᱚᱜ ᱠᱩᱠᱞᱤ ᱜᱮᱵᱤᱱ ᱫᱚᱦᱚ ᱟᱠᱟᱫᱟ ᱾
ᱦᱩᱸ ᱾
ᱱᱚᱣᱟ ᱫᱩᱧ ᱟᱸᱡᱚᱢ ᱟᱠᱟᱫᱟ ᱡᱟᱦᱟᱸᱭ ᱦᱟᱯᱲᱟᱢ ᱠᱚᱠᱚ ᱥᱮ ᱦᱟᱲᱟᱢᱵᱟ ᱛᱟᱠᱚ ᱠᱚ ᱞᱟᱹᱭ ᱦᱚᱴᱚ ᱟᱠᱟᱫᱟ ᱥᱮ ᱪᱮᱫ ᱱᱚᱣᱟ ᱟᱡᱚᱫᱤᱭᱟᱹ ᱥᱮᱸᱫᱽᱨᱟ ᱪᱟᱞᱟᱣ ᱞᱟᱦᱟ ᱫᱚ ᱥᱟᱠᱟᱢ ᱫᱚ ᱱᱚᱣᱟ ᱠᱷᱟᱹᱛᱤᱨ ᱠᱚ ᱵᱚᱡ ᱤᱫᱤᱭᱟ ᱩᱱ ᱡᱚᱦᱚᱜ ᱫᱚ ᱦᱟᱸᱜ ᱠᱷᱟᱱ ᱱᱚᱣᱟ ᱵᱤᱨ ᱨᱮᱫᱚ ᱱᱮᱛᱟᱨ ᱫᱚ ᱡᱟᱦᱟᱸ ᱞᱮᱠᱟ ᱵᱚᱱ ᱧᱮᱞ ᱫᱟ ᱱᱚᱣᱟ ᱥᱩᱫᱩ ᱦᱟᱹᱛᱤ ᱜᱮᱵᱚᱱ ᱧᱮᱞ ᱧᱟᱢᱮᱫ ᱠᱚᱣᱟ ᱾ ᱢᱮᱱᱠᱷᱟᱱ ᱛᱚᱠᱷᱚᱱ ᱫᱚ ᱦᱟᱸᱜ ᱠᱷᱟᱱ ᱟᱭᱢᱟ ᱜᱟᱱ ᱠᱩᱞ ᱠᱚ ᱵᱟᱱᱟ ᱠᱚ ᱛᱟᱹᱨᱩᱵ ᱠᱚ ᱩᱱᱠᱩ ᱠᱚᱠᱚ ᱛᱟᱦᱮᱸ ᱠᱟᱱᱟ, ᱟᱫᱚ ᱩᱱ ᱚᱠᱛᱚ ᱨᱮᱦᱚ ᱠᱚᱫᱚ ᱠᱚ ᱞᱟᱹᱭᱟ ᱡᱟᱦᱟᱸᱭ ᱠᱚᱨᱟ ᱡᱩᱫᱤ ᱟᱡᱚᱫᱤᱭᱟᱹ ᱵᱩᱨᱩ ᱥᱮ ᱥᱮᱸᱫᱽᱨᱟ ᱠᱟᱛᱮᱜ ᱮ ᱦᱮᱡ ᱫᱟᱨᱮᱭᱟᱜᱼᱟᱭ, ᱛᱟᱦᱚᱞᱮ ᱩᱱᱤ ᱫᱚᱭ ᱠᱚᱨᱟ ᱠᱟᱱ ᱜᱮᱭᱟᱭ᱾ ᱚᱝᱠᱟ ᱱᱟᱜ ᱢᱤᱫ ᱴᱟᱝ ᱠᱟᱛᱷᱟᱭ ᱛᱟᱦᱮᱸ ᱠᱟᱱᱟ ᱛᱚ ᱚᱱᱟ ᱠᱷᱟᱹᱛᱤᱨ ᱮ ᱱᱚᱣᱟ ᱠᱷᱟᱹᱛᱤᱨ ᱠᱚ ᱤᱫᱤ ᱛᱟᱭᱟ, ᱡᱩᱫᱤ ᱡᱟᱦᱟᱱ ᱡᱟᱦᱟᱸᱭ ᱵᱟᱵᱟ ᱦᱚᱨ ᱡᱟᱦᱟᱱ ᱠᱟᱨᱚᱱ ᱠᱷᱟᱹᱛᱤᱨ ᱟᱡᱚᱫᱤᱭᱟᱹ ᱵᱩᱨᱩ ᱠᱷᱚᱱ ᱵᱟᱝᱮ ᱦᱮᱡ ᱥᱮᱴᱮᱨ ᱫᱟᱲᱮᱭᱟ ᱫᱟᱭ᱾ ᱛᱟᱦᱚᱞᱮ ᱩᱱᱤ ᱫᱚ ᱦᱟᱸᱜ ᱠᱷᱟᱱ ᱟᱸ ᱩᱱ ᱚᱠᱛᱚ ᱫᱚ ᱚᱱᱟ ᱡᱟᱦᱟᱸ ᱥᱟᱠᱚᱢ ᱠᱚ ᱤᱫᱤ ᱛᱟᱨᱟ ᱞᱤᱫᱤ ᱚᱸᱰᱮ ᱜᱮ, ᱛᱟᱦᱚᱞᱮ ᱫᱚᱥᱨᱟ ᱠᱟᱨ ᱛᱮᱫᱚ ᱵᱟᱠᱚ ᱵᱩᱡᱷᱟᱹᱣ ᱧᱟᱢᱮᱭᱟ ᱡᱮ ᱩᱱᱤ ᱫᱚ ᱢᱮᱱᱟᱭᱟ ᱥᱮ ᱵᱟᱝ ᱚᱱᱟ ᱠᱷᱟᱹᱛᱤᱨ᱾
ᱟᱪᱪᱷᱟ ᱴᱷᱤᱠ ᱜᱮᱵᱮᱧ ᱢᱮᱱᱫᱟ ᱛᱟᱨ ᱨᱮᱦᱚᱸ ᱟᱹᱞᱤᱧᱟᱜ, ᱟᱹᱞᱤᱧᱟᱜ ᱢᱚᱱ, ᱟᱹᱞᱤᱧᱟᱜ ᱢᱟᱱᱮ ᱟᱹᱵᱤᱱᱟᱜ ᱠᱟᱛᱷᱟ ᱦᱚᱸ ᱴᱷᱤᱠ ᱜᱮᱭᱟ᱾ ᱴᱷᱤᱠ ᱜᱮᱵᱤᱱ ᱢᱮᱱ ᱠᱟᱫᱟ ᱥᱟᱹᱨᱤ ᱢᱟᱱᱮ ᱟᱹᱰᱤ ᱵᱷᱟᱹᱜᱤ᱾ ᱛᱮᱞᱟ ᱵᱤᱱ ᱮᱢ ᱠᱟᱫᱟ ᱠᱤᱱᱛᱩ ᱟᱹᱞᱤᱧ ᱢᱟᱛᱚ ᱠᱤᱪᱷᱩ ᱱᱚᱝᱠᱟ ᱦᱚᱸ ᱢᱚᱱᱮ ᱦᱩᱭᱩᱜ ᱠᱟᱱ ᱛᱟᱹᱤᱧ ᱛᱟᱦᱮᱸ ᱟᱹᱞᱤᱧ ᱫᱚᱞᱤᱧ ᱢᱚᱱᱮᱭᱮᱫᱟ ᱱᱚᱣᱟ ᱠᱚ ᱠᱷᱟᱹᱛᱤᱨ ᱛᱮ ᱯᱟᱞᱮᱱ᱾ ᱡᱟᱦᱟᱸ ᱫᱚ ᱢᱟᱱᱮ ᱚᱱᱟ ᱠᱟᱨᱚᱱ ᱛᱮᱠᱚ ᱤᱫᱤᱭᱟ ᱟᱹᱞᱤᱧ ᱫᱚ ᱚᱝᱠᱟᱞᱤᱧ ᱵᱩᱡᱷᱟᱹᱣ ᱛᱟᱦᱮᱸᱜᱼᱟ, ᱟᱫᱚ ᱵᱟᱹᱞᱤᱧ ᱵᱟᱲᱟᱭᱟ ᱵᱮᱥ ᱴᱷᱤᱠ ᱫᱚ᱾ ᱡᱮ ᱚᱱᱟ ᱨᱮᱢᱟ ᱡᱚᱠᱷᱚᱱ ᱟᱹᱠᱤᱱᱟᱜ ᱵᱟᱯᱞᱟ ᱦᱩᱭᱩᱜ ᱛᱟᱹᱠᱤᱱᱟ ᱦᱮᱸ ᱥᱮ ᱥᱤᱧ ᱵᱚᱸᱜᱟ ᱥᱮ ᱡᱚᱛ ᱛᱚ ᱵᱚᱸᱜᱟ ᱵᱩᱨᱩ ᱦᱚᱸ ᱢᱟᱱᱮ ᱥᱟᱹᱠᱷᱤ ᱠᱟᱛᱮᱜ ᱥᱤᱸᱫᱩᱨ ᱠᱟᱛᱮᱜ ᱢᱟᱱᱮ ᱟᱨ ᱚᱱᱟ ᱥᱟᱠᱚᱢ ᱪᱩᱲᱤ ᱦᱚᱨᱚᱜ ᱟᱭᱟᱭ᱾ ᱢᱟᱱᱮ ᱥᱤᱧ ᱵᱚᱸᱜᱟ ᱛᱷᱮᱠᱮ ᱡᱷᱚᱛᱚ ᱠᱤᱪᱷᱩ ᱥᱟᱹᱠᱤ ᱫᱟᱲᱮ ᱱᱟᱲᱤ ᱛᱷᱮᱠᱮ ᱥᱟᱹᱠᱷᱤ ᱠᱟᱛᱮ ᱚᱝᱠᱟ ᱵᱟᱯ ᱯᱞᱟ ᱦᱩᱭᱩᱜᱼᱟ ᱛᱟᱯᱚᱨᱮ ᱵᱟᱯᱞᱟ ᱦᱳᱭ ᱥᱟᱹᱛ ᱠᱟᱛᱮᱫ ᱚᱱᱟ ᱫᱚ ᱡᱮᱢᱚᱱ ᱡᱚᱠᱷᱚᱱ ᱟᱡ ᱢᱟᱱᱮ ᱥᱮᱸᱫᱽᱨᱟᱭ ᱪᱟᱞᱟᱜᱼᱟᱭ ᱛᱚᱠᱷᱚᱱ ᱚᱱᱟ ᱠᱟᱨᱚᱱ ᱛᱮ ᱤᱫᱤ ᱛᱚᱨᱟᱭᱟᱭ ᱡᱟᱛᱮ ᱟᱭᱤᱡ ᱢᱟᱱᱮ ᱟᱭᱤᱡ ᱡᱟᱦᱟᱸᱭ ᱡᱤᱣᱤ ᱡᱩᱨᱤ ᱛᱟᱭ ᱦᱮᱸᱥᱮ ᱢᱟᱱᱮ ᱟᱹᱠᱤᱱ ᱢᱚᱫᱽᱫᱷᱮ ᱨᱮ ᱡᱟ ᱜᱩᱞᱚ ᱚᱱᱟ ᱵᱟᱯᱞᱟ ᱨᱮᱱᱟᱜ ᱢᱟᱱᱮ ᱟᱹᱠᱤᱱᱟᱜ ᱡᱟᱦᱟ ᱥᱟᱹᱜᱟᱹᱭ ᱛᱟᱹᱠᱤᱱ ᱦᱮᱸ ᱥᱮ᱾
ᱮᱠᱫᱚᱢ᱾
ᱚᱱᱟ ᱚᱱᱟᱭ ᱢᱟᱱᱮ ᱪᱩᱲᱤ ᱤᱫᱤᱭ ᱮᱢᱟᱭᱟᱭ ᱟᱨᱠᱤ ᱥᱮ ᱛᱩᱫ ᱤᱫᱤᱭᱟᱭ᱾ ᱡᱟᱛᱮ ᱟᱡ ᱢᱟᱱᱮ, ᱢᱟᱱᱮ ᱵᱷᱟᱜᱮ ᱛᱟᱦᱮᱱ ᱢᱟᱭ ᱥᱮ ᱨᱩᱠᱷᱤᱭᱟᱹᱜ ᱢᱟᱭ ᱚᱱᱠᱟᱱ ᱵᱤᱯᱚᱫᱽ ᱠᱷᱚᱱᱟᱜ᱾
ᱚᱱᱠᱟ ᱞᱤᱧ ᱢᱚᱱᱮᱭᱟ ᱟᱨ ᱚᱱᱟ ᱨᱮᱫᱚ ᱮᱢᱚᱱ ᱢᱟᱱᱮ ᱛᱚᱠᱷᱚᱱ ᱡᱟᱣ ᱜᱩᱞᱚ ᱵᱚᱸᱜᱟ ᱵᱩᱨᱩ ᱦᱚᱦᱚ ᱠᱟᱛᱮᱜ ᱥᱟ ᱤᱭᱟᱹᱠᱟᱛᱮᱜ ᱥᱤᱸᱫᱩᱨᱮ ᱤᱭᱟᱹ ᱞᱮᱫᱟᱭ ᱢᱟᱱᱮ ᱚᱱᱠᱟ ᱞᱤᱧ ᱢᱚᱱᱮ ᱜᱮᱭᱟ᱾ᱡᱮ ᱢᱟᱱᱮ ᱦᱚᱭ ᱛᱚ ᱚᱱᱟ ᱛᱟᱦᱮᱸ ᱞᱮᱱᱠᱷᱟᱱ ᱟᱡ ᱥᱟᱣ ᱛᱮ ᱢᱟᱱᱮ ᱵᱟᱝ ᱠᱚ ᱠᱚ ᱡᱟᱦᱟ ᱪᱤᱠᱟᱹ ᱫᱟᱲᱮ ᱟᱭᱟ ᱠᱩᱞ ᱵᱟᱱᱟ᱾ ᱛᱷᱮᱠᱮ᱾ ᱚᱝᱠᱟ ᱟᱹᱞᱤᱧ ᱢᱟᱛᱚ ᱱᱚᱝᱠᱟᱞᱤᱧ ᱢᱚᱱᱮᱭᱟ, ᱢᱟᱱᱮ ᱚᱱᱟ ᱴᱷᱤᱠ ᱠᱟᱛᱷᱟ ᱵᱤᱱ ᱢᱮᱱ ᱠᱟᱫᱟ ᱟᱹᱵᱤᱱ ᱦᱚᱸ, ᱟᱨ ᱱᱚᱣᱟ ᱱᱚᱝᱠᱟ ᱟᱹᱞᱤᱧ ᱞᱤᱧ ᱢᱮᱱ ᱫᱟ᱾
ᱵᱟᱝ᱾ ᱡᱟᱦᱟ ᱵᱤᱱ ᱞᱟᱹᱭ ᱠᱮᱫᱟ ᱚᱱᱟ ᱦᱚᱸ, ᱱᱟᱥᱮ ᱫᱚ ᱤᱧ ᱦᱚᱧ ᱟᱸᱡᱚᱢ ᱠᱟᱫ ᱜᱮᱭᱟ᱾ ᱟᱸᱦ ᱞᱟᱹᱭ-ᱟ ᱠᱚ ᱡᱮ ᱟᱸᱻ ᱵᱟᱹᱦᱩ ᱠᱩᱲᱤᱭᱟᱜ ᱡᱟᱦᱟ ᱢᱮᱲᱦᱮᱫ ᱥᱟᱠᱟᱢ ᱨᱮᱫᱚ ᱟᱭᱢᱟ ᱜᱟᱱ ᱵᱚᱸᱜᱟ ᱫᱟᱨᱮ ᱠᱚ ᱛᱟᱦᱮᱸᱱᱟ᱾
ᱡᱟᱦᱟᱭ ᱠᱚᱨᱟ ᱜᱮ ᱡᱩᱫᱤ ᱱᱚᱝᱠᱟ ᱥᱮᱸᱫᱽᱨᱟ ᱠᱚᱭ ᱪᱟᱞᱟᱜ ᱨᱮᱦᱚᱸᱭ ᱩᱱᱤ ᱫᱚ ᱚᱠᱟ ᱞᱮᱠᱟᱱᱟᱜ
ᱫᱩᱠ ᱵᱤᱯᱚᱫ ᱠᱚᱦᱚᱸ ᱵᱟᱝ ᱧᱟᱢ ᱥᱮᱴᱮᱨᱟᱭᱟ᱾
ᱦᱳᱭ, ᱦᱳᱭ ᱦᱮᱸ ᱴᱷᱤᱠ ᱵᱤᱱ ᱢᱮᱱ ᱠᱟᱫᱟ᱾
ᱚᱱᱟ ᱵᱤᱱ ᱞᱟᱹᱭ ᱠᱮᱫ ᱠᱷᱟᱱᱮ ᱟᱨ ᱢᱮᱜ ᱴᱟᱝ ᱠᱟᱛᱷᱟ ᱦᱟᱸᱜ ᱠᱟᱱ ᱢᱚᱱᱮ ᱯᱟᱲᱟᱣ ᱟᱫᱤᱧᱟ ᱟᱹᱵᱤᱱ ᱠᱩᱞᱤ ᱵᱤᱱ ᱞᱮᱜᱮ᱾
ᱦᱮᱸ ᱞᱟᱹᱭ ᱵᱤᱱ᱾
ᱪᱟᱠᱚᱞ ᱛᱟᱲᱤ ᱪᱷᱟᱛᱟ ᱞᱟᱹᱭ ᱛᱮᱫᱚ ᱦᱟᱸᱜ ᱠᱷᱟᱱ ᱫᱚ ᱪᱮᱫ ᱞᱮᱠᱟ ᱟᱨ ᱱᱚᱣᱟ ᱫᱚ ᱪᱮᱫᱟᱜ ᱫᱚ ᱠᱩᱲᱤ ᱦᱚᱯᱚᱱ ᱫᱚᱠᱚ ᱪᱟᱞᱟᱜ ᱟ ᱚᱸᱰᱮ?
ᱥᱟᱹᱨᱤ ᱠᱟᱛᱷᱟ ᱵᱚᱞ ᱛᱮ ᱟᱹᱞᱤᱧ ᱫᱚ ᱠᱳᱱᱳ ᱫᱤᱱ ᱦᱚᱸ ᱵᱟᱹᱞᱤᱧ ᱪᱟᱞᱟᱣ ᱵᱟᱲᱟ ᱠᱟᱱᱟ᱾ ᱟᱨ ᱚᱱᱟ ᱱᱤᱭᱟᱹᱛᱮ ᱠᱟᱹᱴᱤᱡ ᱵᱟᱹᱞᱤᱧ ᱪᱟᱞᱟᱣ ᱠᱟᱱᱟ ᱡᱮᱦᱮᱛᱩ ᱟᱨ ᱟᱞᱮ ᱴᱷᱮᱱ ᱠᱷᱚᱱ ᱫᱚ ᱟᱹᱰᱤ ᱜᱮ ᱥᱟᱸᱜᱤᱧ ᱜᱮᱭᱟ᱾ ᱢᱟᱱᱮ ᱥᱚᱢᱵᱷᱚᱵ ᱵᱟᱝ ᱠᱟᱱᱟ ᱡᱮ ᱪᱟᱞᱟᱣ ᱠᱟᱛᱮᱜ ᱢᱟᱱᱮ ᱡᱟᱦᱟ ᱛᱤᱥ ᱫᱚ ᱪᱟᱞᱟᱜ ᱜᱮᱭᱟ ᱞᱤᱧ ᱡᱮᱦᱮᱛᱩ ᱠᱩᱲᱤ ᱜᱤᱫᱽᱨᱟᱹᱣᱟᱜ ᱪᱟᱞᱟᱜ ᱨᱮᱱᱟᱜ ᱠᱟᱛᱷᱟ ᱠᱚ ᱢᱮᱱ ᱠᱟᱫᱟ᱾ ᱪᱟᱞᱟᱜ ᱜᱮᱭᱟ ᱞᱤᱧ ᱧᱮᱞ ᱟᱹᱜᱩᱭ ᱜᱮᱭᱟ ᱞᱤᱧ ᱠᱤᱱᱛᱩ ᱵᱟᱹᱞᱤᱧ ᱪᱟᱞᱟᱣ ᱠᱟᱱᱟ ᱾ᱠᱤᱪᱷᱩ ᱡᱩᱫᱤ ᱢᱟᱱᱮ ᱠᱤᱪᱷᱩ ᱠᱟᱹᱴᱤᱡ ᱞᱤᱧ ᱫᱷᱟᱨᱚᱱᱟᱭ ᱫᱟ ᱚᱱᱟ ᱜᱮᱞᱤᱧ ᱞᱟᱹᱭ ᱫᱟ ᱚᱱᱟ ᱠᱚ ᱤᱫᱤ ᱠᱟᱛᱮᱜ᱾ ᱪᱤᱱᱛᱟᱹ ᱠᱟᱛᱮᱜ ᱡᱟᱦᱟ ᱞᱤᱧ ᱧᱟᱢ ᱫᱟ᱾ ᱚᱱᱟ ᱩᱱᱥᱟ, ᱩᱱᱥᱟ ᱥᱚᱢᱚᱭ ᱫᱚ ᱞᱟᱹᱭ ᱟᱠᱚ ᱡᱮ ᱢᱟᱱᱮ ᱚᱸᱰᱮᱱᱟᱜ ᱚᱱᱟ ᱡᱟᱦᱟ ᱪᱟᱠᱚᱞ ᱛᱟᱲᱤ ᱯᱟᱛᱟ ᱫᱚ᱾ ᱞᱮᱭ ᱟᱠᱚ ᱠᱩᱲᱤ ᱜᱤᱫᱽᱨᱟᱹ ᱫᱚ ᱪᱟᱠᱚᱞ ᱛᱟᱲᱤ ᱯᱟᱛᱟ ᱧᱮᱞ ᱫᱚᱠᱚ ᱪᱟᱞᱟᱜ ᱜᱮᱭᱟ᱾
ᱟᱸᱡᱚᱢ ᱫᱟᱵᱤᱱ ᱚᱱᱟ ᱠᱟᱨᱚᱱ ᱛᱮ ᱠᱚ ᱪᱟᱞᱟᱜ ᱜᱮᱭᱟ᱾ᱞᱟᱹᱭ ᱟᱠᱚ ᱵᱟᱝᱢᱟ ᱚᱸᱰᱮ ᱪᱟᱞᱟᱣ ᱞᱮᱱᱠᱷᱟᱱ ᱢᱤᱫᱴᱟᱝ ᱮᱱᱮᱡ ᱥᱮᱨᱮᱝ ᱠᱚ ᱦᱳᱭᱳᱜ-ᱟ᱾, ᱟᱨ ᱛᱟᱯᱚᱨᱮ ᱵᱚᱸᱜᱟ ᱵᱩᱨᱩ ᱠᱚ ᱦᱳᱭᱳᱜ-ᱟ᱾ ᱵᱮᱥ ᱚᱸᱰᱮ ᱠᱷᱚᱱᱟᱜ ᱚᱱᱠᱟ ᱵᱚᱸᱜᱟ ᱵᱩᱨᱩᱣᱟᱜ ᱛᱷᱩᱢ ᱫᱟᱲᱮ ᱠᱚ ᱦᱟᱛᱟᱣ ᱠᱟᱛᱮᱫ ᱚᱱᱠᱟ ᱵᱮᱥ ᱚᱱᱠᱟ ᱞᱤᱧ ᱵᱟᱲᱟᱭᱟ ᱮᱱᱮᱡ ᱥᱮᱨᱮᱝ ᱠᱚ ᱠᱟᱛᱮ ᱠᱚ ᱨᱩᱣᱟᱹᱲ ᱜᱮᱭᱟ ᱛᱟᱨᱯᱚᱨᱮ ᱟᱨᱦᱚᱸ ᱢᱮᱱᱟᱜ ᱜᱮᱭᱟ ᱚᱱᱟ ᱫᱚ ᱴᱷᱤᱠ ᱟᱹᱞᱤᱧ ᱦᱚᱸ ᱵᱟᱹᱞᱤᱧ ᱵᱟᱲᱟᱭᱟ᱾ ᱵᱮᱥ ᱴᱷᱤᱠ ᱫᱚ᱾
ᱦᱮᱸ ᱱᱚᱝᱠᱟ ᱜᱮ ᱟᱭᱢᱟ ᱞᱮᱠᱟᱱᱟᱜ ᱠᱟᱛᱷᱟ ᱠᱚᱦᱚᱸ ᱠᱟᱛᱷᱟ ᱠᱚᱫᱚ ᱯᱟᱥᱱᱟᱣ ᱵᱟᱲᱟ ᱟᱠᱟᱱᱟ ᱟᱭᱢᱟ ᱞᱮᱠᱟᱱ ᱦᱚᱲ ᱟᱭᱢᱟ ᱞᱮᱠᱟᱱ ᱠᱟᱛᱷᱟ ᱠᱚᱦᱚᱸ ᱠᱚ ᱞᱟᱹᱭ ᱦᱚᱴᱚ ᱟᱠᱟᱫᱟ ᱟᱫᱚ ᱱᱟᱦᱟᱜ ᱫᱚ ᱦᱟᱸᱜ ᱠᱷᱟᱱ ᱱᱚᱣᱟ ᱟᱫᱚ ᱞᱟᱹᱭ ᱜᱟᱱᱚᱜᱼᱟ ᱮᱠᱟᱞ ᱜᱮ ᱵᱟᱹᱱᱩᱜ ᱞᱮᱠᱟ ᱜᱮ, ᱪᱟᱠᱚᱞ ᱛᱟᱲᱤ ᱡᱟᱭᱜᱟ ᱱᱟᱜ ᱡᱟᱭᱜᱟ ᱦᱚᱸ ᱢᱮᱱᱟᱜᱼᱟ, ᱢᱮᱱᱠᱷᱟᱱ ᱟᱫᱚ ᱱᱮᱛᱟᱨ ᱫᱚ ᱚᱠᱚᱭ ᱦᱚᱸ ᱵᱟᱝ ᱠᱚ ᱪᱟᱞᱟᱜ ᱜᱮᱭᱟ᱾
ᱱᱮᱛᱟᱨ ᱢᱟᱛᱚ ᱦᱮᱸ ᱥᱮ ᱟᱹᱞᱤᱧ ᱫᱚ ᱟᱹᱰᱤ ᱥᱟᱺᱜᱤᱧ ᱜᱮ ᱛᱟᱞᱮᱭᱟ ᱛᱚ ᱟᱞᱮᱭᱟᱜ ᱫᱤᱥᱚᱢ ᱫᱚ, ᱛᱚ ᱚᱱᱛᱮ ᱫᱚ ᱟᱫᱚ ᱵᱟᱝ ᱪᱟᱞᱟᱣ ᱵᱟᱲᱟ ᱦᱳᱭ ᱠᱟᱱᱟ᱾
ᱟᱪᱪᱷᱟ᱾
ᱟᱫᱚ ᱟᱨ ᱚᱱᱟ ᱱᱤᱭᱟᱹᱛᱮ ᱠᱤᱪᱷᱩ ᱚᱱᱮ ᱡᱟᱦᱟᱸ ᱞᱤᱧ ᱪᱤᱱᱛᱟᱹ ᱵᱟᱲᱟ ᱠᱮᱫᱟ ᱞᱟᱹᱭ ᱠᱮᱫᱟ ᱞᱤᱧ᱾
ᱧᱟᱢ ᱠᱮᱫᱟ ᱞᱤᱧ ᱡᱟᱦᱟᱸ ᱩᱭᱦᱟᱹᱨ ᱠᱟᱛᱮᱫ᱾
ᱱᱚᱝᱠᱟ ᱜᱮ ᱜᱚᱴᱟ ᱜᱮ᱾ ᱱᱚᱣᱟ ᱱᱟᱦᱟᱜ ᱡᱮᱢᱚᱱ ᱵᱩᱨᱩ ᱥᱮᱸᱫᱽᱨᱟ ᱨᱮᱱᱟᱜ ᱡᱟᱦᱟᱸ ᱥᱮᱸᱫᱽᱨᱟ ᱵᱤᱱ ᱞᱟᱹᱭ ᱠᱮᱫᱟ ᱚᱱᱟ ᱦᱚᱸ ᱟᱫᱚ ᱵᱟᱹᱭ ᱵᱟᱹᱭ ᱛᱮ ᱚᱱᱟ ᱦᱚᱸ ᱢᱩᱪᱟᱹᱫ ᱱᱟᱠᱷᱟ ᱨᱮᱜᱮ ᱢᱮᱱᱟᱜᱼᱟ ᱡᱟᱦᱟᱸᱭ ᱠᱚ ᱵᱩᱨᱩᱥ ᱫᱤᱥᱚᱢ ᱨᱮᱱ ᱦᱚᱲ ᱩᱱᱠᱩ ᱜᱮ ᱠᱤᱪᱷᱩ ᱫᱚ ᱥᱮᱸᱫᱽᱨᱟ ᱫᱚᱠᱚ ᱪᱟᱜ ᱜᱮᱭᱟ
ᱠᱤᱱᱛᱩ ᱱᱚᱝᱠᱟ ᱞᱮᱠᱷᱟᱱ ᱫᱚ ᱵᱟᱝ ᱜᱟᱱᱚᱜᱼᱟ ᱵᱟᱝ ᱱᱚᱝᱠᱟ ᱞᱮᱠᱷᱟᱱ ᱫᱚ ᱟᱵᱚᱣᱟᱜ ᱡᱟᱦᱟᱸ ᱤᱭᱟᱹ ᱚᱱᱟ ᱜᱮᱛᱚ ᱰᱩᱵᱩᱡ ᱪᱟᱵᱟᱜ ᱛᱟᱵᱚᱱᱟ᱾ ᱦᱟᱯᱮᱱ ᱫᱤᱱ ᱪᱤᱠᱟᱹ ᱪᱮᱠᱚ ᱵᱩᱡᱷᱟᱹᱣᱟ ᱡᱮ ᱵᱟᱝ ᱱᱚᱣᱟ ᱠᱚ ᱛᱟᱦᱮᱸ ᱠᱟᱱ ᱛᱟᱞᱮᱭᱟ᱾ ᱟᱞᱮᱭᱟᱜ ᱥᱟᱶᱛᱟ ᱨᱮ
ᱚᱱᱟ ᱫᱚ ᱠᱟᱱ ᱜᱮᱭᱟ ᱚᱱᱟ ᱦᱚᱸ ᱟᱫᱚ ᱱᱟᱦᱟᱜ ᱥᱮᱫᱟᱭ ᱫᱚ ᱩᱱ ᱚᱠᱛᱚ ᱚᱠᱟ ᱞᱮᱠᱟ ᱛᱟᱦᱮᱸ ᱠᱟᱱᱟ ᱟᱵᱚ ᱥᱟᱱᱟᱢ ᱢᱟᱹᱱᱢᱤ ᱜᱮ ᱦᱟᱸᱜ ᱠᱷᱟᱱ ᱟᱵᱚ ᱫᱚ ᱨᱮᱸᱜᱮᱡ ᱡᱟᱞᱟ ᱛᱮᱵᱳᱱ ᱡᱟᱞᱟ ᱞᱮᱱᱟ ᱟᱫᱚ ᱚᱱᱟ ᱠᱷᱟᱹᱛᱤᱨ ᱱᱚᱝᱠᱟᱱ ᱠᱟᱹᱢᱤ ᱦᱚᱨᱟ ᱦᱚᱸ ᱠᱟᱹᱢᱤ ᱦᱚᱨᱟ ᱦᱚᱸᱵᱚᱱ ᱥᱟᱵ ᱞᱮᱫᱟ ᱜᱮᱜ ᱠᱷᱚᱱ ᱛᱚ ᱵᱟᱧᱪᱟᱣ ᱞᱟᱹᱜᱤᱫ ᱛᱮᱫᱚ ᱡᱟᱦᱟᱱᱟᱜ ᱛᱚ ᱡᱚᱢ ᱦᱩᱭᱩᱜᱼᱟ ᱢᱟᱱᱮ ᱚᱱᱠᱟᱱᱟᱜ ᱚᱨᱛᱷᱳᱱᱳᱭᱛᱤᱠ ᱞᱮᱠᱟ ᱛᱮᱫᱚ ᱠᱟᱹᱣᱰᱤ ᱟᱹᱨᱤ ᱫᱚ ᱟᱵᱳ ᱴᱷᱮᱱ ᱫᱚ ᱵᱟᱝ ᱛᱟᱦᱮᱸ ᱠᱟᱱ ᱛᱟᱵᱚᱱᱟ
ᱦᱩᱸ
ᱚᱱᱟ ᱠᱷᱟᱹᱛᱤᱨ ᱚᱱᱠᱟᱱᱟᱜ ᱠᱟᱹᱢᱤ ᱦᱚᱨᱟ ᱠᱚᱦᱚᱸ ᱥᱟᱵ ᱦᱩᱭ ᱞᱮᱱᱟ ᱟᱨ ᱱᱮᱛᱟᱨ ᱫᱚ ᱦᱟᱜ ᱠᱷᱟᱱ ᱥᱟᱱᱟᱢ ᱦᱚᱲ ᱜᱮ ᱠᱟᱹᱢᱤᱭ ᱫᱟᱠᱚ ᱟᱭᱢᱟ ᱞᱮᱠᱟᱱᱟᱜ ᱠᱟᱹᱢᱤ ᱦᱚᱸᱠᱚ ᱧᱟᱢ ᱟᱠᱟᱣᱱᱟ ᱚᱱᱟ ᱠᱚᱠᱚ ᱡᱚᱢ ᱮᱫᱟ᱾ ᱚᱱᱟ ᱠᱷᱟᱹᱛᱤᱨ ᱚᱱᱟ ᱠᱚᱫᱚ ᱟᱫᱚ ᱵᱟᱹᱭ ᱵᱟᱹᱭᱛᱮ ᱟᱫᱚᱜ ᱪᱟᱵᱟᱜ ᱠᱟᱱᱟ᱾
ᱦᱟᱸ ᱟᱹᱰᱤ ᱟᱭᱢᱟ ᱥᱟᱨᱦᱟᱣ ᱱᱩᱱᱟᱹᱜ ᱠᱤᱪᱷᱩ ᱵᱟᱲᱟᱭ ᱠᱮᱫᱟ ᱞᱤᱧ ᱟᱹᱵᱤᱱ ᱴᱷᱮᱱ ᱠᱷᱚᱱᱟᱜ
ᱴᱷᱤᱠ ᱜᱮᱭᱟ ᱛᱟᱦᱞᱮ ᱱᱚᱝᱠᱟᱹ ᱜᱮᱞᱟᱝ ᱨᱚᱯᱚᱲᱟ ᱟᱭᱢᱟ ᱜᱟᱱ ᱚᱠᱛᱚ ᱠᱚᱦᱚᱸ ᱯᱟᱨᱚᱢᱱᱟ᱾ ᱟᱨᱦᱚᱸ ᱡᱩᱫᱤ ᱚᱠᱛᱚ ᱞᱟᱝ ᱧᱟᱢ ᱠᱷᱟᱱ ᱟᱨᱦᱚᱸ ᱞᱟᱝ ᱨᱚᱯᱚᱲᱟ᱾
ᱦᱮᱸ ᱟᱭᱢᱟ ᱥᱟᱨᱦᱟᱣ᱾
ᱦᱮᱸ᱾
ᱴᱷᱤᱠ ᱜᱮᱭᱟ᱾